ᱨᱚᱲ ᱟᱡᱚᱢᱚᱜ ᱠᱟᱱᱟ ᱦᱮᱸ ᱟᱸᱡᱚᱢᱚᱜ ᱠᱟᱱ ᱦᱩᱭᱩᱜ ᱠᱟᱱ ᱚ ᱪᱮᱫ ᱠᱚᱢ ᱪᱤᱠᱟᱹ ᱵᱟᱲᱟᱭᱮᱫᱟ
ᱪᱮᱠᱟ ᱜᱮ ᱵᱟᱝ ᱩᱰᱩᱝ ᱠᱟᱹᱱᱟᱹᱧ ᱵᱟᱲᱜᱮ ᱥᱮᱫ
ᱟᱪᱪᱷᱟ ᱟᱪᱪᱷᱟ ᱟᱨ ᱦᱳᱲᱳ ᱨᱚᱦᱚᱭ ᱠᱚᱫᱚ ᱮᱛᱚᱦᱚᱵ ᱱᱟᱥᱮ ᱟᱹᱣᱨᱤ
ᱦᱮᱸ ᱮᱦᱚᱵ ᱠᱟᱫᱟᱞᱮ
ᱚ ᱚᱱᱮ ᱞᱟᱹᱭᱫᱟᱹᱧ ᱢᱟᱱᱮ ᱪᱮᱫ ᱟᱹᱰᱤ ᱡᱳᱨᱥᱳᱨ ᱯᱮ ᱞᱟᱜᱟᱣ ᱟᱠᱟᱱᱟ ᱥᱮ ᱱᱮᱜ ᱯᱮ ᱟᱨᱟᱢᱵᱚ ᱠᱟᱜ-ᱟ
ᱱᱮᱜ-ᱮ ᱟᱨᱟᱢᱵᱷᱚ ᱦᱩᱭ ᱠᱟᱫᱟᱞᱮ ᱢᱟᱫᱷᱮᱨ ᱠᱷᱚᱡ ᱞᱮ ᱟᱨᱟᱢᱵᱷᱚ ᱠᱟᱫᱟ ᱵᱟᱹᱫᱽ ᱥᱮᱫ ᱫᱚ ᱵᱟᱝ ᱞᱟᱜᱟᱣ ᱠᱟᱱᱟ ᱵᱟᱹᱭᱦᱟᱹᱲ ᱨᱮᱜᱮ ᱞᱟᱜᱟᱣ ᱠᱟᱱᱟ ᱫᱟᱜ ᱫᱚ
ᱚ ᱟᱪᱪᱷᱟ ᱦᱮᱸᱛᱚ ᱱᱚᱱᱛᱮ ᱫᱚ ᱫᱚᱢᱮ ᱫᱟᱜ ᱠᱮᱜ-ᱟ ᱦᱚᱞᱟ ᱚᱱᱛᱮ ᱵᱟᱭ ᱫᱟᱜ ᱠᱟᱫᱟ ᱦᱚᱞᱟ
ᱫᱟᱜ ᱫᱚ ᱫᱟᱜ ᱫᱚ ᱦᱚᱲ ᱨᱚᱦᱚᱫᱚᱜ ᱞᱮᱠᱟ ᱚᱱᱠᱟ ᱡᱳᱨ ᱫᱚ ᱵᱟᱝ ᱫᱟᱜ ᱠᱟᱫᱟᱭ ᱮᱱᱛᱮᱫ ᱤᱭᱟᱹᱨᱮ ᱞᱟᱜᱟᱜ ᱞᱮᱠᱟ ᱫᱚ ᱵᱟᱭ ᱫᱟᱜ ᱠᱟᱫᱟᱭ
ᱚ ᱟᱪᱪᱷᱟ ᱟᱪᱪᱷᱟ ᱟᱞᱮ ᱱᱚᱛᱮ ᱫᱚ ᱫᱟᱜ ᱫᱚ ᱟᱹᱰᱤ ᱡᱳᱨ ᱛᱮᱜᱮ ᱫᱟᱜ ᱠᱮᱫᱟᱭ ᱫᱟᱜ ᱠᱮᱫᱟᱭ ᱟᱨ ᱱᱚᱨᱢᱟᱞ ᱟᱹᱰᱤ ᱜᱷᱟᱹᱲᱤᱡ ᱫᱟᱜ ᱠᱮᱫᱟᱭ ᱛᱮᱦᱮᱧ ᱥᱮᱛᱟᱜ ᱦᱟᱹᱵᱤᱡ ᱫᱟᱜ ᱠᱟᱫᱟᱭ ᱟᱞᱮ ᱱᱚᱛᱮ ᱫᱚ ᱫᱟᱜ ᱫᱚ ᱜᱚᱴᱟ ᱜᱮ ᱞᱟᱜᱟᱣ ᱟᱠᱟᱱᱟ ᱦᱳᱭ ᱟᱞᱮ ᱱᱚᱛᱮ ᱫᱚ
ᱮᱠᱷᱚᱱ ᱫᱚ ᱵᱮᱥ ᱵᱟᱲᱟ ᱜᱮ
ᱦᱮᱸ ᱵᱮᱥ ᱵᱟᱲᱟ ᱜᱮ
ᱟᱨ ᱟᱯᱮ ᱚᱱᱛᱮᱨᱮ ᱥᱮ ᱵᱚᱞ ᱠᱷᱮᱞ ᱥᱮ ᱪᱮᱫ ᱦᱳᱭᱳᱜ ᱞᱟᱜᱤᱹᱜ ᱚᱱᱠᱟ ᱟᱧᱡᱚᱢ ᱮᱜ ᱼᱟ
ᱦᱮᱸ ᱦᱳᱭᱳᱜ ᱠᱟᱱᱟ ᱛᱚ ᱟᱞᱮ ᱴᱷᱮᱡ ᱜᱮ
ᱚ ᱛᱟᱦᱚᱞᱮ ᱤᱭᱟᱹ ᱴᱤᱢ ᱴᱤᱢ ᱠᱚ ᱵᱟᱝᱯᱮ ᱫᱚᱦᱚ ᱟᱞᱮᱭᱟ
ᱴᱤᱢ ᱪᱮᱫᱟᱜ ᱵᱟᱝ ᱫᱚᱦᱚᱣᱟᱯᱮ ᱜᱮᱭᱟᱞᱮ
ᱚᱱᱟ ᱜᱮ ᱛᱚ ᱧᱮᱞᱮᱜ ᱯᱤᱭᱟᱹᱧ ᱡᱮ ᱵᱚᱞ ᱠᱷᱮᱞ ᱯᱮ ᱠᱷᱩᱞᱟᱹᱣ ᱠᱟᱜ-ᱟ
ᱦᱮᱸ
ᱧᱮᱞ ᱠᱮᱫ ᱠᱷᱟᱱ ᱞᱮ ᱦᱟᱯᱮ ᱛᱟᱦᱞᱮ
ᱞᱟᱹᱴᱩ ᱠᱷᱮᱞ ᱜᱮ ᱦᱩᱭᱩᱜ ᱠᱟᱱᱟ
ᱦᱩᱸ ᱦᱩᱸ ᱟᱪᱪᱷᱟ ᱱᱚᱣᱟ ᱠᱤ ᱚᱱᱠᱟ ᱯᱨᱚᱛᱛᱮᱠ ᱵᱟᱨ ᱯᱚᱱᱮᱨᱚᱭ ᱟᱜᱚᱥᱴ ᱨᱮᱜᱯᱮ ᱠᱷᱩᱞᱟᱹᱣᱟ ᱚᱸᱰᱮ ᱫᱚ ᱵᱟᱝ?
ᱦᱮᱸ ᱯᱨᱚᱛᱛᱮᱠ ᱵᱟᱨ ᱚᱱᱟ ᱯᱚᱱᱮᱨᱚᱭ ᱟᱜᱚᱥᱴ ᱫᱤᱱ ᱨᱮᱜᱮ ᱦᱩᱭᱩᱜᱼᱟ ᱮᱴᱟᱜ ᱫᱤᱱ ᱫᱚ ᱵᱟᱝᱞᱮ ᱠᱚᱨᱟᱣ ᱦᱚᱪᱚᱭᱟ
ᱰᱟᱹᱦᱤ ᱢᱟ ᱟᱹᱰᱤ ᱢᱟᱨᱟᱝ ᱜᱮ ᱢᱮᱱᱟᱜ ᱛᱟᱯᱮᱭᱟ ᱰᱟᱹᱦᱤ ᱫᱚ ᱛᱤᱱᱟᱹᱜ ᱥᱮ ᱥᱟᱭᱤᱰ ᱛᱮᱦᱮᱸ ᱠᱟᱱ ᱛᱟᱯᱮᱭᱟ ᱚᱱᱟ ᱫᱚ
ᱤᱞᱮᱭᱵᱷᱮᱱ
ᱤᱞᱮᱵᱷᱮᱱ ᱥᱟᱭᱤᱴ ᱦᱮ ᱦᱸᱮ ᱫᱚ ᱟᱹᱰᱤ ᱞᱟᱹᱴᱩ ᱜᱮᱭᱟ ᱛᱮ ᱡᱷᱚᱛᱚ ᱥᱮᱫ ᱛᱮᱜᱮ ᱮᱠᱫᱚᱢ ᱟᱹᱰᱤ ᱢᱟᱨᱟᱝ ᱜᱮᱭᱟ ᱦᱮᱸ ᱵᱟᱝ
ᱦᱮᱸ ᱫᱚᱢᱮ ᱢᱟᱨᱟᱝ ᱜᱮᱭᱟ
ᱟᱪᱪᱷᱟ ᱡᱟᱛᱨᱟ ᱠᱤ ᱚᱸᱰᱮ ᱜᱮ ᱦᱩᱭᱩᱜ-ᱟ ᱥᱮ ᱚᱸᱰᱮ ᱜᱮ
ᱦᱮᱸ ᱡᱟᱛᱨᱟ ᱠᱚᱨᱟᱣ ᱦᱚᱪᱚᱭᱟᱞᱮ ᱤᱭᱟᱹ ᱨᱮ ᱡᱟᱛᱨᱟ ᱫᱚ ᱫᱩᱨᱜᱟᱹ ᱯᱩᱡᱟᱹ ᱨᱮ
ᱫᱩᱨᱜᱟᱹ ᱯᱩᱡᱟ ᱨᱮ ᱵᱟᱝ ᱡᱟᱛᱨᱟ ᱫᱚ ᱚᱱᱠᱟᱱ ᱰᱟᱹᱦᱤ ᱨᱮ ᱜᱮ ᱦᱩᱭᱩᱜᱼᱟ ᱦᱚᱲ ᱯᱩᱨᱳ ᱠᱚ ᱯᱮᱨᱮᱡᱟ ᱚᱰᱮ?
ᱯᱮᱨᱮᱡ ᱦᱮᱸ ᱢᱤᱫ ᱥᱮᱨᱢᱟ ᱢᱟ ᱯᱩᱨᱟᱹ ᱯᱤᱱᱰᱮᱞ ᱛᱟᱲᱟᱣ ᱞᱮᱫᱟᱞᱮ ᱦᱚᱲ ᱵᱟᱠᱚ ᱥᱟᱦᱟᱵ ᱞᱮᱱᱛᱮ
ᱟᱪᱪᱷᱟ ᱦᱮᱸ
ᱫᱚᱢᱮ ᱠᱚ ᱦᱚᱲ ᱞᱮᱱᱟ ᱩᱱ ᱡᱚᱠᱷᱟ ᱫᱚ
ᱟᱨ ᱟᱯᱮ ᱚᱱᱛᱚ ᱫᱚ ᱡᱟᱛᱨᱟ ᱫᱚᱢᱮ ᱠᱚ ᱧᱮᱞᱟ ᱵᱟᱝ ᱯᱨᱳᱜᱨᱟᱢ ᱫᱚ ᱡᱟᱹᱱᱤᱡ ᱪᱚᱝ ᱵᱟᱝ ᱦᱩᱭᱩᱜᱼᱟ ᱟᱯᱮ ᱚᱱᱛᱮ ᱟᱯᱮ ᱫᱚ ᱯᱨᱳᱜᱨᱟᱢ ᱠᱚ ᱚᱱᱠᱟ ᱱᱟᱭᱤᱴ ᱚᱨᱠᱮᱥᱴᱨᱟ
ᱚᱱᱟ ᱠᱚᱫᱚ ᱟᱞᱮ ᱫᱚ ᱵᱟᱞᱮ ᱠᱚᱨᱟᱣ ᱦᱚᱪᱚᱭᱟ ᱟᱞᱮ ᱯᱟᱥᱮ ᱴᱚᱴᱷᱟ ᱠᱚᱨᱮ ᱫᱚ ᱦᱩᱭᱩᱜ ᱜᱮᱭᱟ ᱟᱞᱮ ᱫᱚ ᱵᱟᱞᱮ ᱠᱚᱨᱟᱣ ᱦᱚᱪᱚᱭᱟ ᱚᱱᱟ
ᱚ ᱚᱱᱟ ᱢᱟ ᱛᱟᱦᱮᱸᱱ ᱠᱟᱱᱟ ᱱᱚᱣᱟ ᱫᱚ ᱢᱤᱫᱴᱮᱱ ᱜᱟᱭᱟᱱ ᱛᱟᱞᱟ ᱛᱮ ᱫᱚ ᱠᱤᱪᱷᱩ ᱥᱤᱠᱷᱱᱟᱹᱛ ᱦᱚᱸ ᱧᱟᱢᱚᱜᱼᱟ ᱚᱱᱟ ᱫᱚ ᱪᱮᱫ ᱞᱮᱠᱟᱱ ᱜᱟᱭᱟᱱ ᱮᱢ ᱟᱹᱜᱩᱭᱟ ᱚᱱᱟ ᱴᱷᱮᱱ ᱯᱷᱮᱰ ᱵᱟᱝ ᱵᱟᱠᱷᱟᱱ ᱜᱟᱭᱟᱱ ᱫᱚ ᱢᱤᱫᱴᱟᱝ ᱟᱨ ᱢᱤᱫᱴᱟᱝ ᱜᱷᱟᱨᱚᱡᱽ ᱨᱮᱱᱟᱜ ᱠᱟᱛᱷᱟ ᱠᱚ ᱥᱟᱵ ᱨᱟᱠᱟᱵᱟ ᱵᱟᱝᱠᱷᱟᱱ ᱢᱤᱫᱴᱟᱝ ᱥᱟᱶᱛᱟ ᱨᱮᱱᱟᱜ ᱠᱟᱛᱷᱟ ᱠᱚ ᱥᱟᱵ ᱨᱟᱠᱟᱵᱟ ᱵᱟᱝ ᱠᱷᱟᱱ ᱟᱨᱦᱚᱸ ᱮᱢᱟᱱ ᱮᱢᱟᱱ ᱮᱸᱱ ᱢᱟᱱᱮ ᱡᱤᱱᱤᱥ ᱤᱫᱤ ᱠᱟᱛᱮᱜ ᱚᱸᱰᱮ ᱠᱚ ᱜᱟᱭᱟᱱ ᱫᱚᱠᱚ ᱚᱞᱟ ᱦᱮᱸ ᱵᱟᱝ
ᱦᱮᱸ ᱦᱮᱸ
ᱟᱨ ᱚᱨᱠᱮᱥᱴᱟᱨ ᱪᱮᱫ ᱚᱨᱠᱮᱥᱴᱟᱨ ᱥᱩᱫᱩ ᱠᱚ ᱮᱱᱮᱡ ᱡᱚᱝᱟ ᱥᱮᱨᱮᱧᱟᱠᱚ ᱦᱮᱸ ᱦᱟᱱᱤ ᱦᱟᱹᱣ ᱦᱟᱹᱣ ᱥᱮᱨᱮᱧ ᱠᱮᱫᱟ ᱩᱱᱠᱩ ᱠᱚ ᱮᱱᱮᱡ ᱡᱚᱱᱟᱜ ᱠᱟᱱᱟ ᱟᱨ ᱚᱠᱚᱭ ᱫᱚ ᱡᱟᱦᱟᱸᱭ ᱠᱚ ᱪᱟᱞᱟᱜᱼᱟ ᱧᱮᱞ ᱩᱱᱠᱩ ᱫᱚ ᱚᱠᱟᱞᱮᱠᱟᱱ ᱮᱱᱮᱡ ᱧᱭᱟ ᱠᱟᱴᱟ ᱯᱟᱥᱴᱟᱛᱮ ᱮᱱᱮᱡ ᱦᱮᱸ
ᱮᱠᱷᱚᱱ ᱢᱟ ᱟᱨᱚ ᱯᱟᱹᱣᱨᱟᱹ ᱦᱟᱺᱰᱤ ᱧᱩ ᱠᱟᱛᱮᱫ ᱦᱟᱱᱮ ᱞᱚᱥᱚᱫ ᱠᱚᱨᱮ ᱜᱟᱹᱲᱫᱟᱹᱢ ᱵᱟᱲᱟᱭᱟᱠᱚ ᱪᱤᱠᱟᱹ ᱵᱟᱲᱟᱭᱟ
ᱦᱩᱸ ᱦᱩᱸ ᱦᱩᱸ ᱟᱯᱮ ᱛᱮ ᱚᱱᱟ ᱡᱚᱠᱷᱚᱱ ᱤᱭᱟᱹ ᱠᱚ ᱦᱩᱭᱩᱜᱼᱟ ᱪᱮᱫ ᱠᱚ ᱢᱮᱛᱟᱜᱼᱟ ᱚᱸᱰᱮ ᱡᱟᱛᱨᱟ ᱦᱩᱭᱩᱜᱼᱟ ᱛᱚᱠᱷᱚᱱ ᱜᱮ ᱚᱱᱟ ᱦᱟᱺᱰᱤ ᱯᱟᱹᱣᱨᱟᱹ ᱫᱚ ᱛᱟᱦᱚᱞᱮ ᱯᱮ ᱤᱫᱤ ᱦᱚᱪᱚᱣᱟ ᱠᱚᱣᱟ ᱥᱮ ᱵᱟᱝᱟ ᱚᱸᱰᱮ
ᱟᱞᱮ ᱡᱟᱛᱨᱟ ᱫᱚ ᱦᱟᱺᱰᱤ ᱯᱟᱹᱣᱨᱟᱹ ᱫᱚ ᱵᱟᱝᱞᱮ ᱤᱫᱤ ᱦᱚᱪᱚ ᱠᱚᱣᱟ ᱚᱱᱟ ᱠᱚᱫᱚ ᱮᱞᱟᱣ ᱜᱮ ᱵᱩᱜᱼᱟ ᱵᱚᱞ ᱠᱷᱮᱞ ᱨᱮᱦᱚᱸ ᱵᱟᱞᱮ ᱟᱠᱷᱨᱤᱧ ᱦᱚᱪᱚᱣᱟ ᱠᱚᱣᱟ ᱛᱟᱯᱚᱨᱮ ᱡᱟᱛᱨᱟ ᱨᱮ ᱦᱚᱸ ᱵᱟᱞᱮ ᱟᱹᱠᱷᱨᱤᱧ ᱦᱚᱪᱚ
ᱩ ᱚᱱᱟᱜᱮ ᱴᱷᱤᱠᱟ ᱠᱟᱨᱚᱱ ᱮᱴᱟᱜ ᱴᱚᱴᱷᱟ ᱠᱚᱨᱮ ᱪᱮᱫ ᱮᱴᱟᱜ ᱡᱟᱭᱜᱟ ᱠᱚᱨᱮ ᱧᱮᱞ ᱦᱩᱭ ᱟᱠᱟᱱᱟ ᱚᱱᱠᱟ ᱯᱨᱳᱜᱨᱟᱢ ᱦᱩᱭ ᱟᱠᱟᱱ ᱥᱮ ᱟᱨ ᱚᱱᱠᱟ ᱡᱟᱛᱨᱟ ᱦᱩᱭ ᱟᱠᱟᱱ ᱥᱮ ᱦᱟᱺᱰᱤ ᱯᱟᱹᱣᱨᱟᱹ ᱫᱚ ᱮᱵᱮᱞᱮᱵᱮᱞᱮᱢ ᱧᱟᱢᱟ ᱮᱴᱟᱜ ᱫᱚᱠᱟᱱ ᱠᱚᱣᱟᱜ ᱥᱟᱱᱛᱟᱲᱟᱜ ᱮᱢ ᱧᱟᱢ ᱵᱟᱝ ᱚᱱᱟ ᱦᱟᱺᱰᱤ ᱯᱟᱹᱣᱨᱟᱹ ᱫᱚᱠᱟᱱ ᱫᱚᱢ ᱧᱟᱢᱟ ᱦᱤᱛᱳᱜ ᱮᱴᱟᱜ ᱡᱟᱦᱟᱸ ᱜᱟᱛᱟᱠ ᱠᱚᱨᱮᱱ ᱩᱱᱠᱩ ᱠᱚᱫᱚ ᱧᱮᱞ ᱢᱮ ᱵᱷᱟᱜᱤ ᱵᱷᱟᱜᱤ ᱫᱚᱠᱟᱱ ᱠᱚ ᱤᱫᱤᱭᱟ ᱪᱩᱲᱤ ᱢᱟᱞᱟ ᱫᱚᱠ ᱫᱚᱠᱟᱱ ᱛᱟᱯᱚᱨᱮ ᱞᱟᱹᱰᱩ ᱫᱚᱠᱟᱱ ᱵᱤᱞᱩᱱ ᱫᱚᱠᱟᱱ ᱮᱢᱟᱱ ᱛᱮᱱᱟᱜ ᱦᱮᱸᱥᱮ ᱠᱩᱲᱤ ᱜᱤᱫᱽᱨᱟᱹ ᱠᱚᱣᱟᱜ ᱡᱤᱱᱤᱥ ᱠᱚ ᱛᱟᱦᱮᱱᱟ ᱚᱱᱠᱟᱱᱟᱜ ᱫᱚᱠᱟᱱ ᱦᱚᱸᱠᱚ ᱤᱫᱤ ᱫᱟᱲᱮᱭᱟᱜᱼᱟ ᱟᱵᱚ ᱥᱟᱱᱛᱟᱲ ᱦᱟᱺᱰᱤ ᱯᱟᱹᱣᱨᱟᱹ ᱚᱱᱟᱵᱚᱫᱚᱞ ᱚᱠᱟᱨᱮ ᱡᱮᱞ ᱪᱷᱟᱴ
ᱡᱤᱞ ᱦᱮᱸ ᱚᱱᱟ ᱜᱮᱠᱚ ᱤᱭᱟᱹ ᱵᱟᱲᱟᱭᱟ ᱚᱱᱟ ᱧᱩᱛᱩᱢ ᱧᱮᱞ ᱧᱩᱛᱩᱢ ᱛᱮᱠᱚ ᱦᱤᱡᱩᱜᱼᱟ ᱡᱟᱛᱨᱟ ᱧᱩᱛᱩᱢ ᱛᱮ ᱟᱨ ᱚᱱᱟ ᱠᱚᱜᱮ ᱠᱚ ᱫᱷᱟᱱᱫᱟ ᱵᱟᱲᱟᱭᱟ
ᱦᱩᱸ ᱦᱩᱸ ᱟᱫᱚ ᱟᱠᱚᱣᱟᱜ ᱢᱟ ᱯᱩᱭᱥᱟᱹ ᱦᱩᱭᱩᱜ ᱠᱟᱱᱟ ᱴᱷᱤᱠ ᱜᱮ ᱠᱤᱱᱛᱩ ᱮᱱ ᱠᱷᱟᱱᱻᱻ ᱡᱟᱦᱟᱸᱭ ᱠᱚ ᱧᱩ ᱦᱚᱪᱚᱭᱮᱫ ᱠᱚᱣᱟ ᱩᱱᱠᱩᱣᱟᱜ ᱢᱟ ᱦᱚᱲᱢᱚ ᱵᱟᱹᱲᱤᱡᱚᱜ ᱠᱟᱱᱟ ᱛᱟᱯᱚᱨᱮ ᱡᱟᱦᱟᱸᱭᱻᱻ ᱚᱱᱠᱟ ᱟᱹᱰᱤ ᱠᱚᱢ ᱡᱮᱱᱟᱨᱮᱥᱚᱱ ᱠᱚᱲᱟ ᱜᱤᱫᱽᱨᱟᱹ ᱠᱚᱠᱚ ᱧᱩ ᱡᱚᱝ ᱠᱟᱱᱟ ᱦᱮᱸ ᱵᱟᱝ ᱧᱩ ᱠᱟᱛᱮ ᱚᱸᱰᱮ ᱠᱷᱚᱱ ᱟᱹᱰᱤ ᱵᱟᱹᱲᱤᱡ ᱢᱤᱫᱴᱟᱝ ᱚᱨᱥᱚᱝ ᱯᱟᱲᱟᱜ ᱠᱟᱱᱟ ᱟᱵᱚᱣᱟᱜ ᱥᱟᱶᱛᱟ ᱨᱮᱦᱚᱸ ᱦᱮᱸ ᱵᱟᱝ
ᱦᱮᱸ ᱦᱮᱸ
ᱦᱚᱭ ᱚᱫᱚᱻ
ᱟᱨᱚ ᱧᱩ ᱠᱟᱛᱮᱫ ᱨᱮᱦᱚᱸ ᱵᱟᱝ ᱟᱨᱚ ᱠᱚ ᱛᱟᱯᱟᱢ ᱠᱷᱟᱹᱯᱟᱹᱨᱤᱭᱟ ᱦᱚᱲ ᱥᱟᱞᱟᱜ ᱵᱟᱠᱚ ᱵᱩᱡᱟ ᱧᱩ ᱠᱟᱛᱮᱫ
ᱦᱩᱸ ᱱᱚᱣᱟ ᱢᱟ ᱠᱟᱛᱷᱟ ᱠᱟᱱ ᱜᱮ ᱢᱤᱫᱴᱟᱝ ᱦᱚᱲᱮ ᱧᱩ ᱞᱮᱠᱷᱟᱱ ᱢᱤᱫᱴᱟᱝ ᱫᱟᱲᱮ ᱦᱩᱭᱭᱟ ᱚᱵᱮ ᱚᱠᱚᱭ ᱦᱚ ᱵᱟᱭ ᱪᱤᱱᱦᱟ ᱛᱚᱠᱷᱚᱱ ᱫᱚ ᱛᱚᱠᱷᱚᱱ ᱫᱚ ᱟᱢ ᱤᱧ ᱚᱠᱚᱭ ᱠᱟᱱᱟ ᱚᱱᱟ ᱵᱟᱭ ᱪᱤᱱᱦᱟ ᱡᱮ ᱚᱠᱚᱭ ᱢᱟᱨᱟᱝ ᱚᱠᱚᱭ ᱞᱟᱹᱴᱩ ᱚᱠᱚᱭ ᱦᱩᱰᱤᱧ ᱛᱚᱠᱷᱚᱱ ᱫᱚ ᱡᱚᱛᱚ ᱜᱮ ᱥᱚᱢᱟᱱ ᱢᱟᱱᱮ ᱟᱡ ᱠᱷᱚᱱᱟᱜ ᱫᱚ ᱚᱠᱚᱭ ᱦᱚ ᱟᱫᱚ ᱵᱟᱝ ᱡᱚᱛᱚᱠᱷᱚᱱ ᱚᱱᱠᱟᱱᱟᱜ ᱢᱤᱫᱴᱟᱝ
ᱢᱤᱫᱴᱟᱝ ᱚᱱᱠᱟᱱᱟᱜ ᱩᱭᱦᱟᱹᱨ ᱵᱷᱟᱵᱱᱟ ᱦᱤᱡᱩ ᱡᱮ ᱤᱧ ᱠᱷᱚᱱᱟᱜ ᱫᱚ ᱟᱫᱚ ᱚᱠᱚᱭ ᱦᱚᱸ ᱵᱟᱝ ᱦᱮᱸ ᱦᱩᱭᱩᱜ ᱠᱟᱱ ᱜᱮᱭᱟ ᱟᱯᱮ ᱚᱱᱟ ᱫᱷᱟᱨᱮ ᱦᱩᱭ ᱵᱟᱲᱟ ᱟᱠᱟᱱᱟ ᱪᱮᱠᱟ ᱚᱱᱠᱟ
ᱦᱮᱸ ᱟᱞᱮ ᱟᱞᱮ ᱴᱷᱮᱱ ᱵᱟᱝ ᱦᱩᱭ ᱠᱟᱱᱟ ᱟᱞᱮ ᱯᱟᱥᱮ ᱠᱚᱨᱮ ᱦᱩᱭ ᱠᱟᱱᱟ
ᱟᱢ ᱚᱨᱠᱮᱥᱴᱟᱨ ᱧᱮᱞ ᱠᱚᱢ ᱪᱟᱞᱟᱜ ᱟᱥᱮ ᱵᱟᱝ??
ᱵᱟᱝ ᱛᱚ ᱚᱨᱠᱮᱥᱴᱟᱨ ᱧᱮᱞ ᱫᱚ ᱵᱟᱹᱧ ᱪᱟᱞᱟᱣ ᱠᱟᱱᱟ
ᱚ ᱚᱨᱠᱮᱥᱴᱟᱨ ᱧᱮᱞ ᱠᱚᱫᱚ ᱵᱟᱢ ᱠᱩᱥᱤᱭᱟᱜ ᱜᱮᱭᱟ ᱵᱟᱝ
ᱩᱱᱟᱸᱫᱚ ᱵᱟᱹᱧ ᱠᱩᱥᱤᱭᱟᱜᱼᱟᱧ
ᱦᱮᱸ ᱵᱟᱝ ᱠᱩᱥᱤᱜᱮ ᱫᱚᱨᱠᱟᱨ ᱚᱱᱟ ᱠᱚᱫᱚ ᱪᱮᱫ ᱮᱢ ᱠᱩᱥᱤᱭᱟᱜᱼᱟ ᱚᱱᱟ ᱦᱩᱸ ᱦᱩᱸ ᱟᱨ ᱮᱱᱠᱷᱟᱱ ᱡᱟᱦᱟᱸᱭ ᱜᱮ ᱚᱸᱰᱮ ᱥᱤᱠᱷᱱᱟᱹᱛ ᱵᱟᱹᱱᱩᱜᱼᱟ ᱪᱮᱫ ᱵᱟᱹᱱᱩᱜᱼᱟ ᱚᱰᱮᱢ ᱪᱟᱞᱟᱜᱼᱟ ᱪᱮᱫ ᱫᱚ ᱡᱟᱦᱟᱸᱭ ᱠᱚ ᱠᱩᱢᱩᱴ ᱠᱚᱠᱚ ᱠᱚᱨᱟᱣᱮᱜᱼᱟ ᱩᱱᱠᱩ ᱫᱚ ᱟᱠᱚ ᱟᱠᱚᱣᱟᱜ ᱯᱩᱭᱥᱟ ᱛᱮ ᱠᱷᱚᱨᱪᱟ ᱠᱟᱛᱮ ᱠᱚ ᱠᱚᱨᱟᱣᱮᱫᱼᱟ ᱟᱨ ᱯᱩᱭᱥᱟᱹ ᱠᱚ ᱮᱢ ᱪᱟᱵᱟ ᱠᱟᱜᱼᱟ ᱚᱸᱰᱮ ᱫᱚ ᱠᱳᱱᱳ ᱴᱤᱠᱤᱴ ᱦᱚᱸ ᱵᱟᱹᱱᱩᱜᱼᱟ ᱪᱮᱫ ᱦᱚ ᱟᱨ ᱢᱮᱱᱠᱷᱟᱱ ᱚᱱᱮ ᱡᱟᱦᱟᱸ ᱡᱟᱛᱨᱟ ᱯᱮ ᱠᱚᱨᱟᱣᱼᱟ ᱟᱯᱮ ᱚᱸᱰᱮ ᱢᱤᱫᱴᱟ ᱵᱷᱟᱜᱮ ᱡᱤᱱᱤᱥ ᱦᱚᱭ ᱟᱯᱮ ᱡᱟᱦᱟᱸ ᱩᱰᱩᱝ ᱴᱟᱠᱟ ᱛᱮᱯᱮ ᱠᱚᱨᱟᱣᱮᱜᱼᱟ ᱚᱱᱟ ᱥᱟᱶ ᱴᱤᱠᱤᱴ ᱮᱢ ᱠᱟᱛᱮ ᱴᱤᱠᱤᱴ ᱮᱢ ᱠᱟᱛᱮ ᱯᱮ ᱠᱚᱨᱟᱣᱟ ᱛᱚ ᱯᱩᱭᱥᱟᱹ ᱨᱟᱠᱟᱵ ᱜᱮᱭᱟ ᱡᱟᱹᱱᱤᱡ ᱪᱚᱝ??
ᱦᱮᱸ ᱦᱮᱸ ᱨᱟᱠᱟᱵ ᱜᱮᱭᱟ ᱡᱩᱫᱤ ᱦᱚᱲ ᱚᱱᱠᱟ ᱠᱚ ᱥᱟᱸᱜᱮ ᱠᱷᱟᱡ ᱫᱚ
ᱦ ᱟᱫᱚ ᱪᱮᱫ ᱞᱮᱠᱟ ᱢᱟᱱᱮ ᱚᱱᱟ ᱚᱱᱟ ᱯᱩᱭᱥᱟ ᱛᱮᱜᱮ ᱩᱱᱠᱩ ᱡᱟᱦᱟᱸᱭ ᱡᱟᱛᱨᱟ ᱠᱚᱯᱮ ᱦᱚᱦᱚᱣᱟ ᱠᱚᱼᱟ ᱩᱱᱠᱩᱣᱟᱜ ᱠᱩᱲᱟᱹᱜᱼᱟ ᱥᱮ ᱟᱨᱚ ᱚᱲᱟ ᱟᱹᱛᱩ ᱠᱷᱚᱱᱟᱜ ᱮᱢ ᱞᱟᱜᱟᱣ ᱯᱮᱭᱟ?
ᱟᱫᱚ ᱟᱹᱛᱩ ᱫᱚ ᱟᱞᱮ ᱫᱚ ᱠᱮᱞᱟᱵᱽ ᱢᱮᱱᱟᱜ ᱛᱟᱞᱮᱭᱟ ᱛᱚ ᱚᱱᱟ ᱠᱮᱞᱟᱵᱽ ᱜᱮ ᱠᱷᱚᱱ ᱮᱢ ᱟᱞᱮ
ᱟᱪᱪᱷᱟ ᱟᱯᱮ ᱢᱟ ᱨᱮᱤᱥᱴᱮᱥᱚᱱ ᱠᱟᱞᱟᱵ ᱠᱟᱱ ᱛᱟᱯᱮ ᱵᱟᱝ
ᱦᱮᱸ ᱟᱞᱮ ᱟᱹᱛᱩ ᱠᱷᱚᱱ ᱫᱚ ᱥᱮ ᱚᱲᱟᱜ ᱚᱲᱟᱜ ᱦᱚᱲᱚ ᱦᱚᱲᱚ ᱫᱚ ᱵᱟᱝ ᱞᱟᱜᱟᱣ ᱞᱮᱭᱟ ᱚᱱᱟ ᱠᱮᱞᱟᱵᱽ ᱠᱷᱚᱱ ᱜᱮ ᱡᱟᱦᱟᱸ ᱴᱩᱠᱩᱱ ᱢᱮᱱᱟᱜ ᱛᱟᱞᱮᱭᱟ
ᱦᱮᱸ ᱦ ᱟᱯᱮ ᱚᱱᱟ ᱥᱚᱨᱠᱟᱨ ᱥᱚᱨᱠᱟᱨ ᱯᱟᱦᱴᱟ ᱠᱷᱚᱱᱟᱜ ᱜᱚᱲᱚ ᱫᱚᱯᱮ ᱧᱟᱢ ᱜᱮᱭᱟ ᱚᱱᱟ
ᱦᱮᱸ ᱦᱮᱸ ᱥᱚᱨᱠᱟᱨ ᱯᱟᱥᱴᱟ ᱠᱷᱚᱱ ᱧᱟᱢ ᱥᱚᱨᱠᱟᱨ ᱠᱷᱚᱡ ᱠᱷᱮᱛ ᱢᱮᱱᱟᱜ ᱠᱟᱫᱟ ᱫᱟᱨᱮ ᱢᱮᱱᱟᱜ ᱠᱟᱫᱟ ᱵᱟᱝ ᱠᱩᱞᱟᱹᱜ ᱠᱷᱟᱡ ᱫᱟᱨᱮ ᱞᱮ ᱟᱠᱷᱨᱤᱧᱟ ᱟᱨ ᱮᱠᱷᱚᱱ ᱠᱩᱞᱟᱹᱜ ᱠᱟᱱ ᱜᱮᱭᱟ ᱢᱮᱱᱟᱜ ᱜᱮᱭᱟ ᱴᱟᱠᱟ ᱫᱚ
ᱛᱟᱦᱚᱞᱮ ᱟᱹᱰᱤ ᱠᱤᱪᱷᱩ ᱥᱩᱵᱤᱫᱷᱟ ᱫᱚ ᱢᱮᱱᱟᱜᱼᱟ ᱚᱸᱰᱮ ᱛᱟᱦᱞᱮ ᱵᱟᱝ
ᱦᱮᱸ
ᱡᱮᱢᱚᱱ ᱵᱚᱞ ᱠᱷᱮᱞ ᱢᱟᱱᱮ ᱜᱮ ᱧᱮᱞᱚᱜ ᱠᱟᱱᱟ ᱠᱩ ᱠᱟᱢ ᱠᱚ ᱠᱷᱩᱞᱟᱹᱣ ᱠᱮᱼᱟ ᱵᱚᱞ ᱠᱷᱮᱞ ᱢᱟᱱᱮ ᱜᱮ ᱡᱮᱢᱚᱱ ᱟᱯᱮ ᱴᱟᱠᱟ ᱠᱷᱩᱞᱟᱹᱣ ᱠᱟᱜᱼᱟ ᱴᱟᱠᱟ ᱠᱷᱮᱞ ᱮᱴᱟᱜ ᱮᱴᱟᱜ ᱡᱟᱭᱜᱟ ᱠᱚᱨᱮ ᱫᱚ ᱚᱱᱟ ᱥᱤᱢ ᱠᱷᱮᱞ ᱠᱚᱠᱚ ᱠᱷᱩᱞᱟᱹᱣᱼᱟ ᱫᱚ ᱥᱤᱢ ᱠᱷᱮᱞ ᱫᱚ ᱠᱷᱩᱞᱟᱹᱣ ᱞᱮᱠᱷᱟᱱ ᱟᱫᱚ ᱡᱟᱦᱟᱸᱭ ᱛᱟᱦᱟ ᱦᱚᱲ ᱜᱮ ᱩᱱᱤ ᱫᱚ ᱠᱷᱮᱞᱟᱭ ᱟᱫᱚ ᱵᱷᱟᱜᱤ ᱦᱚᱲᱮᱢ ᱠᱷᱮᱹᱞᱮᱢ ᱪᱟᱞᱟᱜ ᱟᱢ ᱫᱚᱭ ᱛᱷᱤᱭᱟᱹ ᱨᱟᱹᱯᱩᱫ ᱠᱟᱢ ᱛᱮ ᱫᱚᱦᱚ ᱠᱟᱢᱟᱭ
ᱦᱮᱸ ᱯᱚᱞᱴᱨᱤ ᱠᱷᱮᱞ ᱫᱚ ᱵᱚᱛᱚᱨ ᱠᱟᱱ ᱜᱮᱭᱟ ᱩᱱᱠᱩ ᱫᱚ ᱫᱚᱢᱮ ᱜᱮᱠᱚ ᱛᱷᱤᱭᱟᱹ ᱭᱟᱥᱮ ᱩᱱᱟᱹᱜ
ᱦᱳᱭ ᱦᱳᱭ ᱡᱟᱦᱟᱸ ᱞᱮᱠᱟᱱᱤᱡ ᱜᱮ ᱟᱬᱜᱳ ᱜᱚᱜ ᱱᱟᱭ ᱵᱮᱥ ᱵᱷᱟᱜᱤ ᱵᱷᱟᱜᱤ ᱦᱚᱲᱮᱢ ᱠᱷᱮᱞᱟ ᱟᱫᱚ ᱟᱢᱫᱚ ᱚᱱᱟᱨᱮ ᱚᱱᱟ ᱠᱷᱮᱞ ᱧᱮᱞ ᱛᱮᱫᱚ ᱩᱱᱤ ᱫᱚ ᱵᱟᱭ ᱞᱟᱹᱭᱟ ᱡᱮ ᱱᱩᱭ ᱵᱷᱟᱜᱮ ᱠᱷᱮᱞ ᱫᱟᱭ ᱵᱷᱟᱜᱮ ᱡᱩᱛ ᱤᱧ ᱴᱮᱠᱟᱣ ᱮᱭᱟ, ᱚᱱᱠᱟ ᱫᱚ ᱵᱟᱝ ᱩᱱᱤ ᱫᱚ ᱞᱟᱹᱭᱟᱭ ᱡᱟᱭ ᱦᱳᱠ ᱱᱟᱭ ᱦᱳᱠ ᱢᱟᱱᱮ ᱵᱚᱞ ᱵᱟᱹᱧ ᱠᱷᱮᱞ ᱦᱚᱪᱚᱣᱟᱭᱟ ᱢᱟᱱᱮ ᱨᱟᱹᱯᱩᱫ ᱫᱟᱲᱮᱭᱟᱢᱟ ᱦᱮᱸ ᱵᱟᱝ ᱟᱡᱷᱩᱲᱟᱹ ᱛᱷᱤᱭᱟ ᱭᱟᱠᱚ ᱵᱟᱝ ᱵᱚᱛᱚᱨ ᱜᱮᱭᱟ
ᱦᱮᱸ
ᱵᱚᱛᱚᱨ ᱠᱟᱱ ᱜᱮ ᱤᱧ ᱦᱚᱸ ᱚᱱᱠᱟ ᱡᱟᱸᱜᱟ ᱩᱱ ᱡᱚᱠᱷᱟ ᱵᱟᱡᱟᱣ ᱞᱮᱱ ᱛᱤᱧᱟᱹ
ᱯᱳᱞᱴᱨᱤ ᱠᱷᱮᱞ ᱠᱚᱢ ᱪᱟᱞᱟᱜᱼᱟ ᱪᱮᱛᱟ ᱟᱢ ᱫᱚ?
ᱦᱮᱸ ᱪᱟᱞᱟᱜ ᱜᱤᱧ ᱯᱳᱞᱴᱨᱤ ᱠᱷᱮᱞ ᱦᱚᱸ
ᱚ ᱦᱳᱭ ᱟᱨᱠᱤ ᱟᱫᱚ
ᱜᱟᱯᱟ ᱢᱤᱫᱴᱮᱱ ᱦᱟᱜ ᱞᱮ ᱪᱟᱞᱟᱜᱼᱟ ᱟᱞᱮ ᱥᱩᱨ ᱨᱮᱜᱮ ᱢᱤᱫᱴᱮᱱ ᱢᱮᱱᱟᱜ ᱠᱟᱫᱟ
ᱪᱮᱫ ᱯᱳᱞᱴᱨᱤ ᱠᱷᱮᱞ ᱥᱮ ᱯᱩᱭᱥᱟ
ᱚᱱᱟ ᱫᱚ ᱤᱭᱟᱹ ᱠᱟᱱᱟ ᱡᱟᱹᱨᱥᱤ ᱠᱷᱮᱞ ᱡᱟᱹᱨᱥᱤ ᱧᱟᱢᱚᱜᱼᱟ
ᱟᱪᱪᱷᱟ ᱟᱪᱪᱷᱟ ᱚ
ᱯᱳᱞᱴᱨᱤ ᱠᱷᱮᱞ ᱦᱚ ᱯᱳᱞᱴᱨᱤ ᱠᱷᱮᱞ ᱞᱮᱠᱟ ᱜᱮ
ᱚ ᱟᱫᱚ ᱠᱮᱥ ᱦᱳᱭᱳᱜ ᱠᱟᱱᱟ ᱱᱚᱣᱟ ᱫᱚ ᱢᱟᱱᱮ ᱡᱮᱢᱚᱱ ᱠᱷᱮᱞ ᱫᱚ ᱱᱟᱯᱟᱭ ᱡᱤᱱᱤᱥ ᱠᱟᱱᱟ ᱢᱤᱫᱴᱟᱝ ᱦᱚᱲᱢᱚ ᱞᱟᱹᱜᱤᱫ ᱫᱚ ᱟᱹᱰᱤ ᱜᱮ ᱱᱟᱯᱟᱭᱟ ᱢᱟᱱᱮ ᱠᱟᱛᱷᱟ ᱨᱮᱜᱮ ᱢᱮᱱᱟᱜᱼᱟ ᱠᱷᱮᱞ ᱞᱮᱠᱷᱟᱱ ᱦᱚᱲᱢᱚ ᱡᱤᱣᱤ ᱦᱚᱸ ᱵᱷᱟᱜᱮ ᱛᱟᱦᱮᱱᱟ ᱟᱨ ᱡᱟᱦᱟᱱᱟᱜ ᱢᱟᱱᱮ ᱦᱚᱲᱢᱚ ᱯᱷᱤᱴᱱᱮᱥ ᱦᱚᱸ ᱛᱟᱦᱮᱱᱟ ᱯᱷᱤᱴᱱᱮᱥ ᱛᱟᱦᱮ ᱞᱮᱠᱷᱟᱱ ᱦᱚᱲᱢᱚ ᱨᱮ ᱨᱳᱜᱽ ᱟᱡᱟᱨ ᱵᱟᱝ ᱥᱤᱨᱡᱟᱹᱜᱼᱟ, ᱟᱨ ᱚᱠᱚᱭ ᱵᱟᱭ ᱠᱷᱮᱞ ᱫᱟ ᱮᱱᱛᱮ ᱨᱮᱦᱚᱸ ᱡᱚᱫᱤ ᱩᱱᱤ ᱵᱮᱭᱟᱢ ᱠᱚᱭ ᱠᱚᱨᱟᱣᱟᱭ ᱛᱟᱦᱚᱞᱮ ᱦᱚᱸ ᱵᱷᱟᱜᱮ ᱠᱚ ᱛᱟᱦᱮᱱᱟ ᱦᱮᱸ ᱵᱟᱝ
ᱦᱮᱸ ᱵᱟᱭ ᱠᱷᱮᱞ ᱦᱚᱸ ᱵᱮᱭᱟᱢ ᱠᱚᱫᱚᱭ ᱠᱚᱨᱟᱣᱮᱫ ᱜᱮᱭᱟ
ᱦᱩᱸ ᱛᱟᱦᱞᱮ ᱚᱸᱰᱮ ᱯᱷᱤᱴᱱᱮᱥ ᱮᱢ ᱛᱟᱦᱮᱱᱟ ᱡᱮ ᱥᱚᱢᱚᱥᱥᱟ ᱵᱟᱝ ᱦᱳᱭᱳᱜᱼᱟ ᱨᱳᱜᱽ ᱟᱡᱟᱨ ᱩᱱᱟᱹᱜ ᱵᱟᱝ ᱥᱤᱨᱡᱟᱹᱜᱼᱟ ᱵᱟᱠᱷᱟᱱ ᱟᱵᱚᱣᱟᱜ ᱡᱟᱦᱟᱸ ᱡᱚᱢ ᱧᱩ ᱵᱚᱱ ᱮᱛᱚᱦᱚᱵ ᱠᱟᱫᱟ ᱡᱮᱞ ᱦᱟᱠᱳ ᱛᱚ ᱢᱮᱱᱟᱜ ᱟᱜ ᱜᱮ ᱵᱤᱥ ᱟᱹᱰᱤ ᱯᱚᱨᱤᱢᱟᱱ ᱛᱮ ᱱᱮᱛᱟᱨ ᱡᱤᱞ ᱡᱟᱦᱟᱸᱭ ᱯᱳᱞᱴᱨᱤ ᱵᱚᱱ ᱡᱚᱢᱮᱫ ᱠᱚᱣᱟ ᱩᱱᱠᱩ ᱢᱟ ᱵᱷᱮᱠᱥᱤᱱᱮᱥᱮᱱ ᱠᱟᱛᱮᱜ ᱠᱚ ᱦᱟᱨᱟᱭᱮᱫ ᱠᱚᱣᱟ ᱦᱮᱸ ᱵᱟᱝ
ᱦᱮᱸ
ᱛᱟᱨᱯᱚᱨᱮ ᱡᱟᱦᱟᱸ ᱥᱟᱠ ᱥᱚᱵᱽᱡᱤ ᱵᱚᱱ ᱡᱚᱢᱮᱜᱼᱟ ᱚᱱᱟ ᱨᱮᱦᱚᱸ ᱟᱹᱰᱤ ᱯᱚᱨᱤᱢᱟᱱ ᱛᱮ ᱦᱮᱸ ᱨᱟᱥᱟᱭᱚᱱᱤᱠ ᱥᱟᱨ ᱠᱚᱠᱚ ᱮᱢᱟᱜ ᱠᱟᱱᱟ ᱵᱤᱥ ᱠᱚ ᱦᱮᱸ ᱵᱟᱝ ᱦᱟᱨᱟ ᱦᱚᱪᱚ ᱞᱟᱹᱜᱤᱫ ᱛᱟᱦᱚᱞᱮ ᱮᱱᱛᱮ ᱡᱚᱠᱷᱚᱱ ᱛᱮᱦᱮᱧᱟᱜ ᱡᱤᱱᱤᱥ ᱧᱮᱞ ᱠᱮᱫᱟᱢ ᱦᱩᱰᱤᱧ ᱦᱩᱰᱤᱧ ᱜᱟᱯᱟ ᱜᱮᱢ ᱧᱮᱞᱟ ᱟᱹᱰᱤ ᱢᱟᱨᱟᱝ ᱠᱟᱱᱟ ᱵᱤᱥ ᱠᱚ ᱮᱢᱟᱫᱟ ᱵᱮᱥ ᱜᱟᱯᱟ ᱛᱮᱜᱮ ᱦᱟᱨᱟᱭᱮᱱᱟ ᱟᱹᱠᱷᱤᱨᱤᱧ ᱠᱚ ᱤᱫᱤ ᱠᱮᱜᱼᱟ ᱟᱫᱚ ᱚᱱᱟ ᱫᱚ ᱪᱤᱠᱟᱹᱛᱮ ᱦᱳᱭᱱᱟ ᱵᱤᱥ ᱡᱳᱨᱛᱮ ᱵᱤᱥ ᱜᱮᱢ ᱡᱚᱢ ᱡᱚᱝ ᱠᱟᱱᱟ ᱦᱮᱸ ᱵᱟᱝ ᱵᱤᱧ ᱡᱩᱫᱤᱢ ᱡᱚᱢᱟ ᱟᱫᱚ ᱚᱱᱟ ᱫᱚ ᱚᱠᱟᱨᱮ ᱪᱟᱜ ᱠᱟᱱᱟ ᱱᱤᱡᱮᱨᱟᱜ ᱥᱚᱨᱤᱨ ᱨᱮ ᱥᱚᱨᱤᱨ ᱨᱮ ᱪᱟᱞᱟᱣ ᱞᱮᱱᱠᱷᱟᱱ ᱦᱚᱲᱢᱚ ᱵᱟᱹᱲᱤᱡᱚᱜ ᱜᱮᱭᱟ ᱦᱮᱸ ᱵᱟᱝ
ᱦᱮᱸ
ᱟᱪᱪᱷᱟ ᱟᱨ ᱛᱟᱦᱞᱮ ᱚᱱᱠᱟ ᱟᱯᱮ ᱚᱱᱛᱮ ᱫᱚ ᱚᱱᱠᱟ ᱟᱯᱮ ᱠᱚᱜᱮ ᱚᱱᱠᱟ ᱵᱟᱹᱭᱦᱟᱹᱲ ᱨᱮ ᱞᱟᱜᱟᱣ ᱠᱟᱜ ᱯᱮᱭᱟ ᱥᱮ ᱡᱟᱦᱟᱸᱭ ᱠᱚᱣᱟᱜ ᱵᱟᱹᱫ ᱵᱟᱹᱭᱦᱟᱹᱲ ᱨᱮᱱᱟᱜ ᱩᱱᱠᱩ ᱠᱚ ᱨᱚᱦᱚᱭ ᱜᱚᱡ ᱮᱦᱚᱵ ᱫᱟ
ᱟᱞᱮ ᱦᱚᱸ ᱟᱞᱮ, ᱟᱞᱮ ᱦᱚᱸ ᱞᱟᱜᱟᱣ ᱠᱟᱜ ᱞᱮᱭᱟ ᱮᱴᱟᱜ ᱦᱚᱲ ᱦᱚᱸ
ᱦᱩ ᱟᱪᱪᱷᱟ ᱨᱚᱭ ᱫᱚ ᱢᱚᱴᱟᱢᱩᱴᱤ ᱡᱟᱦᱟᱸᱭ ᱠᱚ
ᱵᱟᱹᱫ ᱫᱟᱜ ᱦᱚᱵᱟᱭ ᱫᱟᱜ ᱠᱟᱫᱟ
ᱚ ᱦᱚᱞᱟ ᱠᱤ ᱵᱟᱭ ᱫᱟᱜ ᱠᱟᱫᱟ ᱟᱯᱮ ᱚᱱᱛᱮ?
ᱫᱟᱜ ᱫᱚ ᱫᱟᱜ ᱠᱟᱫᱟᱭ ᱟᱫᱚ ᱚᱱᱠᱟ ᱫᱚ ᱵᱟᱝ ᱫᱚᱢᱮ ᱡᱳᱨ ᱫᱚ
ᱵᱟ ᱟᱞᱮ ᱚᱱᱛᱮ ᱫᱚ ᱫᱚᱢᱮ ᱜᱮ ᱫᱟᱜ ᱠᱮᱫᱟ ᱦᱚᱞᱟ ᱫᱚ ᱫᱟᱜ ᱜᱮᱫᱟᱭ ᱦᱩᱰᱩᱨ ᱵᱤᱡᱽᱞᱤ ᱠᱮᱫᱟᱭ ᱟᱹᱰᱤ ᱡᱩᱨ
ᱟᱨ ᱱᱤᱛᱚᱜ ᱦᱚᱸ ᱨᱤᱢᱤᱞ ᱠᱟᱫᱟᱭ ᱦᱟᱜ ᱵᱟᱭ ᱫᱟᱜ ᱮᱫᱟ ᱫᱟᱜ ᱫᱚ ᱚᱱᱛᱮ ᱨᱤᱢᱤᱞ ᱠᱟᱫᱟ ᱦᱮᱸ
ᱵᱟᱝᱮ ᱦᱩᱰᱩᱨ ᱵᱤᱡᱽᱞᱤ ᱠᱮᱫᱟ ᱦᱚᱞᱟ
ᱦᱚᱞᱟ ᱵᱟᱝ ᱛᱚ
ᱦᱩᱸ ᱟᱞᱮ ᱚᱱᱛᱮ ᱫᱚᱢᱮ ᱦᱩᱵᱩᱨ ᱵᱤᱡᱽᱞᱤ ᱢᱟᱱᱮ ᱚᱱᱠᱟ ᱥᱩᱨ ᱨᱮ ᱚᱱᱠᱟ ᱡᱟᱱᱟᱞᱟ ᱥᱩᱨ ᱨᱮᱧ ᱫᱩᱲᱩᱵ ᱟᱠᱟᱱᱟ ᱯᱷᱳᱱᱤᱧ ᱜᱷᱟᱱᱴᱟᱭᱮᱫᱟ
ᱦᱩᱸ
ᱟᱨ ᱚᱱᱠᱟ ᱡᱟᱱᱟᱞᱟ ᱥᱩᱨ ᱨᱮᱜᱮ ᱟᱠᱟᱴᱷᱮᱱ ᱪᱚᱧ ᱧᱩᱨᱩᱭᱱᱟ ᱥᱮ ᱫᱟᱨᱮ ᱚᱱᱠᱟ ᱵᱟᱜᱟᱱ ᱢᱮᱱᱟᱜ ᱛᱚ ᱚᱱᱟ ᱥᱩᱨ ᱨᱮ ᱚᱲᱟᱜ ᱥᱩᱨ ᱨᱮ ᱥᱩᱨ ᱥᱩᱨ ᱨᱮ ᱟᱫᱚ ᱚᱸᱰᱮ ᱦᱩ ᱚᱴᱟᱝ ᱮᱱᱟ ᱟᱨ ᱤᱧᱢᱟ ᱯᱷᱳᱱᱤᱧ ᱜᱷᱟᱱᱴᱟᱣᱮᱫ ᱛᱟᱦᱮᱸᱫ ᱫᱤᱥᱟᱹᱠᱤᱧ ᱯᱷᱳᱱᱢᱳᱱ ᱪᱟᱯᱟᱜ ᱜᱤᱰᱤ ᱱᱚᱝᱠᱟ ᱵᱚᱛᱚᱨ
ᱟᱫᱚ ᱤᱭᱟᱹᱨᱮ ᱯᱷᱳᱱ ᱨᱮ ᱡᱷᱟᱴᱠᱟ ᱞᱟᱜᱟᱜᱼᱟ ᱦᱟᱜ ᱵᱤᱡᱽᱞᱤ ᱞᱮᱠᱷᱟᱡ ᱫᱚ
ᱞᱟᱜᱟᱜᱼᱟ ᱟᱫᱚ ᱱᱚᱣᱟ ᱫᱚ ᱟᱫᱚ ᱯᱳᱱ ᱛᱟᱞᱟ ᱚᱲᱟᱜ ᱠᱟᱱᱟ ᱛᱚ ᱟᱫᱚ ᱵᱟᱝ ᱤᱭᱟᱹᱜᱼᱟ ᱱᱚᱣᱟ ᱡᱤᱭᱟᱹᱣ ᱢᱮᱱᱟᱜᱼᱟ ᱼᱼ ᱡᱟᱦᱟᱸ ᱤᱭᱟᱹ ᱠᱚ ᱞᱟᱜᱟᱣ ᱟᱠᱟᱟᱜ ᱚᱱᱟ ᱠᱷᱟᱹᱛᱤᱨ ᱱᱚᱸᱰᱮ ᱫᱚ ᱵᱟᱝ ᱞᱟᱜᱟᱣᱱᱟ ᱟᱨ ᱚᱱᱟ ᱠᱷᱟᱹᱛᱤᱨ ᱯᱷᱳᱱ ᱨᱮᱦᱚᱸ ᱵᱟᱝᱼᱼ ᱨᱤᱯᱷᱞᱮᱠᱥᱚᱱ ᱵᱟᱭ ᱮᱢ ᱞᱮᱼᱟ ᱵᱟᱝᱠᱷᱟᱱ ᱡᱩᱫᱤ ᱚᱱᱠᱟ ᱪᱮᱫ ᱦᱚᱸ ᱵᱟᱝ ᱞᱟᱜᱟᱣ ᱛᱟᱦᱮᱱᱟ ᱡᱩᱫᱤ ᱯᱷᱳᱱᱮᱢ ᱜᱷᱟᱱᱴᱟᱭᱟ ᱵᱟᱝ ᱯᱷᱳᱱ ᱢᱳᱱ ᱨᱟᱯᱼᱼ ᱨᱟᱯᱟᱜ ᱦᱚᱸ ᱫᱟᱲᱮᱭᱟᱜᱼᱟ ᱛᱟᱯᱚᱨᱮ ᱨᱟᱯᱟᱜᱚᱜᱼᱟ ᱵᱳᱴ ᱠᱚᱦᱚᱸ ᱨᱟᱯᱟᱜᱚᱜᱼᱟ ᱱᱚᱜᱚᱭ ᱪᱟᱨᱡᱟᱨ ᱠᱚᱢ ᱡᱩᱫᱤᱢ ᱜᱩᱡᱟᱹᱣ ᱠᱟᱜᱼᱟ ᱮᱢᱟᱱ ᱠᱟᱜᱼᱟ ᱫᱟᱜ ᱚᱠᱛᱚ ᱨᱮ ᱫᱟᱜ ᱚᱠᱛᱚ ᱠᱤᱱᱛᱩ ᱪᱟᱨᱡᱟᱨ ᱠᱚ ᱵᱟᱝ ᱵᱩᱡᱷᱟᱹᱣ ᱜᱮ ᱵᱷᱟᱜᱤ ᱦᱮᱸ ᱵᱟᱝ?
ᱦᱮ ᱟᱞᱮ ᱢᱤᱫᱴᱮᱱ ᱟᱞᱮ ᱚᱱᱠᱟᱜᱮ ᱟᱞᱮ ᱚᱱᱠᱟᱜᱮ ᱚᱱᱠᱟ ᱫᱚᱢᱮ ᱡᱳᱨ ᱵᱤᱡᱽᱞᱤᱭ ᱠᱮᱫᱟᱭ ᱮᱠᱫᱚᱢ ᱵᱳᱲᱢᱳᱲ ᱯᱷᱳᱱ ᱢᱳᱲ ᱚᱱᱟ ᱰᱤᱥᱯᱞᱮ ᱨᱟᱹᱯᱩᱜ ᱟᱠᱟᱱᱟ ᱟᱨ ᱵᱳᱲ ᱦᱚᱸ ᱯᱩᱨᱟᱹ ᱨᱟᱯᱟᱜ ᱠᱟᱱᱟ
ᱦᱩᱸ ᱦᱩᱸ ᱡᱩᱫᱤ ᱦᱮ ᱡᱩᱫᱤ ᱛᱟᱦᱮᱱᱟ ᱚᱴᱳᱢᱮᱴᱤᱠ ᱦᱟ ᱡᱷᱟᱢᱯᱷᱟᱲ ᱛᱟᱦᱮᱱᱟ ᱛᱟᱦᱚᱞᱮ ᱚᱱᱟ ᱫᱚ ᱦᱩᱭᱩᱜ ᱠᱟᱱᱟ ᱪᱮᱫ ᱞᱮᱠᱟ ᱡᱚᱠᱷᱚᱱ ᱦᱩᱰᱩᱨ ᱵᱤᱡᱽᱞᱤ ᱞᱟᱹᱜᱤᱫᱼᱼ ᱟᱡ ᱛᱮᱜᱮ ᱟᱬᱜᱚᱭᱮᱱᱟ ᱛᱟᱦᱚᱞᱮ ᱵᱟᱝ ᱥᱚᱢᱚᱥᱥᱟᱼᱟ ᱠᱟᱨᱮᱱᱴ ᱚ ᱩᱫᱟᱹᱨᱚᱜᱼᱟ ᱟᱨ ᱚᱱᱠᱟ ᱚᱱᱠᱟ ᱞᱟᱜᱟᱣ ᱵᱟᱝ ᱛᱟᱦᱮᱱ ᱢᱟᱼᱼ ᱟᱨ ᱚᱱᱠᱟ ᱪᱟᱨᱪ ᱮᱢ ᱵᱩᱡᱷᱟᱹᱣ ᱠᱟᱜᱼᱟ ᱵᱟᱢ ᱛᱟᱦᱮᱱᱟ ᱚᱱᱠᱟ ᱵᱚᱨᱥᱟᱼᱼ ᱧᱤᱫᱟᱹ ᱵᱮᱲᱟ ᱫᱚ ᱪᱟᱨᱪ ᱞᱟᱜᱟᱣ ᱠᱟᱛᱮ ᱟᱞᱚᱢ ᱡᱟᱹᱯᱤᱫ ᱵᱟᱲᱟᱭᱟ
ᱦᱮᱸ ᱵᱟᱠᱷᱟᱡ ᱫᱚ ᱧᱤᱫᱟᱹ ᱵᱮᱲᱟ ᱵᱟᱢ ᱫᱤᱥᱟᱹᱭᱥᱮ ᱡᱟᱹᱯᱤᱫ ᱠᱟᱜ ᱠᱷᱟᱡ ᱫᱚ
ᱦᱩᱸ ᱛᱤᱨᱮ ᱪᱚᱜ ᱦᱟᱜ ᱠᱷᱟᱪ ᱵᱚᱛᱚᱨ ᱜᱮ ᱦᱮᱸ ᱵᱟᱝ
ᱦᱮᱸ
ᱟᱫᱚ ᱚᱱᱠᱟ ᱠᱟ ᱟᱢ ᱪᱟᱞᱟᱣ ᱟᱠᱟᱱᱟᱢ ᱡᱟᱦᱟᱸ ᱥᱮᱫ ᱵᱟ ᱚᱱᱠᱟ ᱥᱩᱨ ᱢᱳᱨ ᱠᱚᱨᱮ ᱧᱩᱨᱩ ᱟᱠᱟᱱᱟ ᱚᱱᱠᱟ ᱠᱳᱱᱳ ᱫᱤᱱ ᱦᱩᱭ ᱠᱟᱱᱟ ᱪᱮᱛᱟ᱾
ᱵᱟᱝ ᱚᱱᱠᱟ ᱫᱚ ᱵᱟᱝ ᱦᱩᱭ ᱠᱟᱱᱟ᱾
ᱵᱚᱛᱚᱨᱚ ᱛᱚ ᱵᱚᱛᱚᱨ ᱜᱮ ᱵᱟᱝ ᱟᱪᱪᱷᱟ ᱦᱮᱸ ᱚᱠᱛᱚ ᱦᱚᱸ ᱟᱹᱰᱤ ᱜᱟᱱ ᱦᱩᱭᱮᱱ ᱛᱟᱝ ᱟᱨᱦᱚᱸ ᱯᱚᱨᱮ ᱛᱮᱟᱞᱟᱝᱼᱼ ᱨᱚᱲᱟ ᱦᱮᱥᱮ